ᱦᱮᱸ ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ ᱟᱸᱡᱚᱢᱚᱜ ᱠᱟᱱᱟ ᱤᱧᱟᱹᱜ ᱨᱚᱲ?
ᱦᱮᱸ ᱟᱸᱡᱚᱢᱚᱜ ᱠᱟᱱᱟ
ᱳ ᱦᱮᱸ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ
ᱚ ᱦᱚᱸ ᱪᱮᱫ ᱯᱮ ᱪᱤᱠᱟᱹᱭᱫ ᱛᱮ?
ᱮ ᱪᱮᱫ ᱦᱚᱸ ᱵᱟᱝ ᱱᱚᱜ-ᱚᱭ ᱫᱩᱲᱩᱵ ᱵᱟᱲᱟ ᱦᱩᱭ ᱟᱠᱟᱱᱟ ᱟᱢ ᱫᱚ
ᱚ ᱦᱮᱸ ᱦᱳᱭ ᱫᱟᱠᱟ ᱠᱚ ᱡᱚᱢ ᱵᱟᱲᱟ ᱠᱟᱛᱮ ᱫᱩᱲᱩᱵ ᱵᱟᱲᱟ ᱦᱩᱭ ᱟᱠᱟᱱᱟ ᱤᱭᱟᱹ ᱪᱮᱫ ᱠᱚ ᱞᱟᱹᱭᱟ ᱠᱟᱹᱴᱤᱡ ᱨᱚᱲ ᱠᱟᱹᱴᱤᱡ ᱤᱧᱟᱹᱜ ᱨᱚᱲ ᱤᱧ ᱜᱤᱧ ᱟᱸᱡᱚᱢ ᱛᱤᱭᱳᱟ ᱚᱠᱟᱞᱮᱠᱟ ᱵᱮᱯᱟᱨ?
ᱟᱢᱟᱜ ᱨᱚᱲ ᱟᱢᱜᱮᱢ ᱟᱸᱡᱚᱢ ᱢᱮᱫᱟ ᱱᱤᱛᱚᱜ ᱮᱢ ᱟᱸᱡᱚᱢᱮ ᱫᱟ?
ᱱᱤᱛᱚᱜ ᱵᱟᱝ ᱟ ᱱᱤᱛᱚᱜ ᱫᱚ ᱴᱷᱤᱠ ᱜᱮ ᱟᱸᱡᱚᱢᱚᱜ
ᱚ
ᱦᱳᱭ
ᱢᱤᱫᱴᱤᱡ ᱠᱚᱞ ᱵᱚᱞᱚ ᱞᱮᱱᱟ ᱦᱚᱭᱛᱳ ᱚᱱᱟ ᱠᱷᱟᱹᱛᱤᱨ ᱚᱝᱠᱟ ᱟᱧᱡᱚᱢᱚᱜ ᱠᱟᱱ ᱛᱮᱦᱮᱸᱫ ᱦᱩᱸ ᱫᱮ ᱡᱚᱢ ᱠᱚ ᱦᱩᱭ ᱵᱟᱲᱟᱭᱱᱟ ᱥᱮ ᱵᱟᱝ?
ᱦᱮᱸ ᱡᱚᱢ ᱠᱚᱫᱚ ᱦᱩᱭ ᱵᱟᱲᱟ ᱟᱠᱟᱱ ᱜᱮᱭᱟ
ᱚ
ᱟ ᱪᱮᱫ ᱩᱛᱩ?
ᱩᱛᱩ ᱫᱚ ᱟᱞᱮ ᱫᱚ ᱛᱤᱦᱤᱧ ᱫᱚ ᱥᱩᱠᱨᱤ ᱡᱤᱞ ᱞᱮ ᱩᱛᱩ ᱞᱮᱫᱟ
ᱳ ᱥᱩᱠᱨᱤ ᱡᱤᱞ ᱟᱞᱤᱧ ᱢᱟ ᱥᱩᱠᱨᱤ ᱡᱤᱞ ᱦᱚᱸ ᱵᱟᱞᱤᱧ ᱡᱚᱢ ᱜᱮ
ᱚ ᱪᱮᱫ ᱯᱮ ᱩᱛᱩ ᱞᱮᱫᱟ ᱟᱯᱮ ᱫᱚ?
ᱟᱛ ᱫᱚ ᱵᱤᱞᱤ
ᱚ ᱦᱮᱸᱛᱚ ᱛᱟᱦᱞᱮ ᱚᱲᱟᱜ ᱠᱚᱨᱮ ᱫᱚ ᱤᱭᱟᱹ ᱱᱟᱯᱟᱭ ᱵᱟᱲᱟ ᱜᱮᱭᱟ ᱯᱮ?
ᱦᱮᱸ ᱱᱟᱯᱟᱭ ᱵᱟᱲᱟ ᱜᱮ ᱟᱯᱮ ᱫᱚ?
ᱦᱮᱸ ᱟᱞᱮ ᱦᱚᱸ ᱱᱟᱯᱟᱭ ᱵᱟᱲᱟᱭ ᱜᱮ ᱟᱞᱮ ᱟᱹᱯᱤᱱᱟᱜ ᱚᱲᱟᱜ ᱠᱚᱫᱚ ᱚᱠᱟᱥᱮᱫ ᱾
ᱚᱲᱟᱜ ᱠᱚᱫᱚ ᱦᱟᱱᱛᱮ ᱢᱩᱨᱥᱤᱫᱟᱵᱟᱫᱽ
ᱚ
ᱟᱵᱤᱱᱟᱜ ᱫᱚ?
ᱱᱚᱣᱟ ᱵᱮᱝᱜᱚᱞ ᱥᱮᱫ ᱨᱮᱜᱮ ᱯᱟᱲᱟᱜᱼᱟ᱾
ᱵᱮᱝᱜᱚᱞ ᱥᱮᱫ ᱫᱚ ᱵᱟ ᱚ
ᱦᱚᱭ ᱦᱚᱭ ᱚᱱᱟ ᱵᱩᱨᱩ ᱯᱟᱛᱟ ᱠᱚ ᱦ ᱦᱩᱭᱩᱜ ᱛᱚ ᱚᱱᱟ ᱠᱚᱨᱮ ᱱᱚᱣᱟ ᱠᱚᱨᱮ ᱛᱟ
ᱚ ᱟᱪᱷᱟ ᱟᱪᱷᱟ ᱵᱩᱡᱷᱟᱹᱣ ᱠᱮᱫᱟᱞᱤᱧ ᱟᱸᱡᱚᱢ ᱫᱚᱞᱤᱧ ᱟᱸᱡᱚᱢ ᱵᱟᱲᱟ ᱟᱠᱟᱫᱟ ᱛᱚ ᱪᱟᱞᱟᱣ ᱪᱟᱞᱟᱣ ᱫᱚ ᱱᱤᱛ ᱫᱷᱟᱵᱤᱡ ᱟᱹᱣᱨᱤ ᱞᱤᱧᱸ ᱪᱟᱞᱟᱜᱼᱟ, ᱱᱟᱦᱟᱜ ᱪᱟᱞᱟᱜ ᱨᱮᱱᱟᱜ ᱪᱤᱱᱛᱟᱹ ᱵᱷᱟᱵᱽᱱᱟ ᱦᱩᱭᱩᱜ ᱠᱟᱱᱟ᱾ ᱥᱚᱢᱚᱭ ᱠᱚ ᱧᱟᱢ ᱞᱮᱠᱷᱟᱱ ᱪᱟᱞᱟᱣ ᱵᱟᱲᱟ ᱦᱩᱭᱩᱜᱼᱟ ᱦᱟᱸᱜ᱾
ᱦ ᱟᱨ ᱪᱮᱫᱠᱟ ᱱᱚᱜᱼᱚᱭ ᱢᱮᱭᱟᱝᱜ ᱜᱮ ᱛᱚ ᱵᱩᱨᱩ ᱵᱚᱸᱜᱟ ᱦᱩᱭᱩᱜ ᱞᱟᱹᱜᱟᱫ ᱫᱚ ᱛᱟᱦᱚᱞᱮ ᱠᱷᱟᱱ ᱫᱚ ᱟᱫᱚ, ᱢᱮᱭᱟᱝᱚᱜ ᱜᱮᱟᱹᱱᱤᱡ ᱦᱳᱭ ᱦᱤᱡᱩᱜ ᱯᱮ ᱧᱮᱞ ᱠᱚ ᱟᱞᱮ ᱥᱮᱫ ᱱᱚᱛᱮ
ᱦᱩᱸ ᱟᱪᱷᱟ ᱟᱪᱷᱟ ᱧᱮᱞ ᱦᱩᱭᱩᱜ ᱠᱟᱱᱟ ᱡᱩᱫᱤ ᱥᱚᱢᱵᱷᱚᱵ ᱠᱷᱟᱱ ᱪᱟᱞᱞᱟᱣ ᱦᱩᱭᱩᱜᱼᱟ ᱱᱟᱦᱟᱜ, ᱪᱟᱞᱟᱣᱱᱟ ᱪᱮᱫ ᱮᱢ ᱢᱮᱱᱟᱜᱼᱟ, ᱟᱫᱚ ᱚᱱᱠᱟ ᱥᱚᱢᱚᱭ ᱠᱚ ᱵᱟᱝ ᱧᱟᱢ ᱵᱟᱲᱟᱜ ᱠᱟᱱᱟ ᱛᱚ, ᱟᱨ ᱴᱟᱠᱟ ᱯᱚᱭᱥᱟ ᱠᱚ ᱚᱱᱟ ᱦᱚᱸ ᱠᱟᱹᱴᱤᱡ ᱚᱵᱷᱟᱵ ᱜᱮᱭᱟ ᱟᱫᱚ ᱠᱷᱛᱤᱨ ᱵᱟᱝ ᱪᱟᱞᱟᱣ ᱵᱟᱲᱟ ᱦᱩᱭ ᱟᱠᱟᱱᱟ ᱵᱟᱝᱠᱷᱟᱱ ᱪᱟᱞᱟᱣ ᱨᱮᱱᱟᱜ ᱤᱪᱷᱟ ᱫᱚ ᱢᱮᱱᱟᱜ ᱜᱮᱭᱟ ᱾
ᱦᱮᱸ ᱛᱚ
ᱦᱳᱭ ᱟᱨ ᱟᱯᱮ ᱛᱮ ᱪᱮᱫ ᱠᱚ ᱦᱩᱭᱩᱜ ᱜᱮᱛᱮ ᱚᱱᱠᱟ
ᱦᱮᱸ ᱱᱚᱛᱮ ᱦᱩᱭ ᱵᱟᱲᱟᱜ ᱜᱮᱭᱟ ᱟᱹᱰᱤ ᱜᱟᱱ ᱯᱚᱨᱚᱵᱽ ᱜᱮ ᱦᱩᱭᱩᱜ ᱜᱮᱭᱟ ᱾ ᱛᱚ ᱩᱱᱟᱹᱜ ᱫᱚ ᱵᱟᱝ ᱪᱟᱞᱟᱣ ᱵᱟᱲᱟ ᱦᱩᱭᱠᱟᱱᱟ ᱦᱟᱯᱮ ᱦᱟᱸᱜ
ᱚ ᱟᱯᱮ ᱥᱮᱫ ᱪᱟᱞᱟᱜ ᱨᱮᱱᱟᱜ ᱤᱪᱷᱟᱹ ᱢᱮᱱᱟᱜᱼᱟ ᱟᱫᱚᱻ ᱦ ᱚᱱᱟ ᱥᱚᱢᱚᱭ ᱠᱚᱜᱮ ᱵᱟᱝ ᱧᱟᱢᱚᱜ ᱠᱟᱱᱛᱮ ᱵᱟᱝ ᱪᱟᱞᱟᱣ ᱵᱟᱲᱟ ᱦᱩᱭᱩᱜ ᱠᱟᱱᱟ ᱾ ᱦᱳᱭ
ᱟᱨ ᱤᱭᱟᱹ ᱯᱟᱴᱟ-ᱵᱤᱫᱟᱹ ᱠᱚᱵᱤᱱ ᱧᱮᱞ ᱟᱠᱟᱫ ᱜᱮᱭᱟ, ᱚᱱᱟ
ᱵᱟᱝ ᱦᱮᱸ ᱦᱮᱸ ᱟᱸᱡᱚᱢ ᱫᱚ ᱟᱸᱡᱚᱢ ᱵᱟᱲᱟ ᱦᱩᱭᱠ ᱠᱤᱱᱛᱩ ᱪᱟᱞᱟᱣ ᱫᱚ ᱢᱤᱫ ᱫᱷᱟᱣ ᱵᱟᱝ ᱪᱟᱞᱟᱣ ᱦᱩᱭ ᱟᱠᱟᱱᱟ ᱦᱟᱸᱜ, ᱦᱳᱭ
ᱦᱚᱸ ᱪᱟᱞᱟᱣ ᱫᱚ ᱵᱟᱝ ᱪᱟᱞᱟᱣ ᱵᱟᱲᱟ ᱦᱩᱭᱩ ᱟᱠᱟᱱᱟ ᱾
ᱦᱚᱭ ᱟᱯᱮ ᱟᱯᱮ ᱚᱸᱰᱮ ᱠᱷᱚᱱᱟᱜ ᱛᱤᱱᱟᱹᱜ ᱥᱟᱺᱜᱤᱧ ᱛᱮ ᱥᱩᱨ ᱧᱚᱜ ᱜᱮᱭᱟ ᱥᱮ ᱪᱮᱫ ᱞᱮᱠᱟ ᱯᱟᱴᱟ ᱵᱤᱫᱟᱹ ᱫᱚ
ᱥᱟᱺᱜᱤᱧ ᱜᱮᱭᱟ ᱾ ᱥᱟᱺᱜᱤᱧ ᱜᱮᱭᱟ ᱟᱫᱚ ᱥᱟᱺᱜᱤᱧ ᱵᱟᱝ ᱪᱟᱞᱟᱣ ᱦᱩᱭ ᱟᱠᱟᱱᱟ ᱠᱤᱱᱛᱩ ᱱᱚᱛᱮ ᱧᱚᱜ ᱜᱮᱭᱟᱞᱮ᱾
ᱟᱪᱷᱟ ᱟᱪᱷᱟ, ᱦᱩᱸ
ᱦᱩᱸ
ᱟᱪᱷᱟ ᱨᱚᱲ ᱠᱚ ᱴᱷᱤᱠ ᱥᱟᱺᱦᱤᱡᱽ ᱟᱸᱡᱚᱢᱚᱜ ᱠᱟᱱ ᱛᱟᱹᱞᱤᱧᱟ ᱛᱚ
ᱦᱮᱸ ᱟᱸᱡᱚᱢᱚᱜ ᱠᱟᱱᱟ ᱨᱚᱲ ᱫᱚ
ᱦᱮᱸ ᱟᱪᱷᱟ
ᱟᱫᱚ ᱱᱮᱛᱟᱨ ᱢᱟ ᱡᱟᱦᱟᱸᱥᱮᱫ ᱪᱟᱞᱟᱜᱼᱟ ᱵᱟᱝ ᱪᱟᱞᱟᱜᱼᱟ ᱥᱚᱢᱟᱱ ᱜᱮ ᱚᱱᱟ ᱯᱷᱳᱱ ᱩᱰᱩᱝ ᱟᱠᱟᱱᱟ ᱯᱷᱳᱱ ᱨᱮᱜᱮ ᱡᱷᱚᱛᱚ ᱧᱮᱞᱚᱜ ᱠᱟᱱᱟ ᱾
ᱦᱳᱭ ᱱᱚᱣᱟ ᱠᱟᱛᱷᱟ ᱜᱮ, ᱟᱹᱛᱩ ᱨᱮ ᱪᱟᱞᱟᱣ ᱠᱟᱛᱮᱮᱫ ᱫᱚ ᱢᱤᱫᱴᱤᱡ ᱟᱞᱟᱫᱟ ᱨᱚᱠᱚᱢ
ᱪᱟᱞᱟᱣ ᱠᱟᱛᱮᱜ ᱢᱤᱫᱴᱟᱝ ᱟᱞᱟᱫᱟ ᱨᱚᱠᱚᱢ ᱦᱮᱸ ᱟᱨ ᱵᱟᱠᱷᱟᱱ ᱫᱚ ᱱᱮᱛᱟᱨ ᱫᱚ ᱡᱚᱛᱚ ᱯᱷᱳᱱ ᱛᱮᱜᱮᱢ ᱧᱮᱞ ᱫᱟᱲᱮᱭᱟᱜᱼᱟ᱾
ᱦᱳᱭ ᱦᱳᱭ ᱦᱳᱭ,
ᱦᱩᱸᱻ
ᱦᱮᱸ ᱟᱫᱚ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭᱟ ᱜᱮᱛᱮ
ᱟᱹᱞᱤᱧ ᱪᱮᱫ ᱵᱟᱝᱜ ᱜᱮ ᱦᱚᱜᱼᱚᱭ ᱯᱟᱲᱦᱟᱜ ᱠᱟᱱᱟᱞᱤᱧ᱾
ᱚᱸᱻ
ᱫᱟᱬᱟᱱ ᱠᱚᱵᱤᱱ ᱠᱩᱥᱤᱭᱟᱜ ᱠᱟᱱ ᱠᱩᱥᱤᱭᱟᱜ ᱜᱮᱭᱟᱵᱤᱱ
ᱦᱩᱸ ᱠᱩᱥᱤ ᱫᱚᱞᱤᱧ ᱠᱩᱥᱤᱭᱟᱜ ᱜᱮᱭᱟ ᱠᱤᱱᱛᱩ ᱚᱱᱮ ᱤᱧ ᱞᱟᱹᱭᱟᱫ ᱵᱤᱱ ᱴᱟᱠᱟ ᱯᱚᱭᱥᱟᱹ ᱚᱵᱷᱟᱵᱽ ᱛᱮ ᱵᱟᱝ ᱪᱟᱞᱟᱣ ᱵᱟᱲᱟ ᱦᱩᱭ ᱠᱟᱱᱟ ᱠᱟ ᱠᱚᱛᱮ ᱦᱚᱸ᱾ ᱦᱳᱭ᱾
ᱦᱮᱸ ᱛᱚ᱾
ᱟᱭᱩᱴ ᱵᱮᱱ ᱠᱩᱥᱤᱭᱟᱜ ᱜᱮᱭᱟ ᱥᱮ ᱵᱟᱝ?
ᱦᱮᱸ ᱠᱩᱥᱤ ᱫᱚ ᱞᱤᱧ ᱠᱩᱥᱤ ᱭᱟᱜ ᱜᱮᱭᱟ ᱪᱟᱞᱟᱣ ᱦᱚᱸ ᱞᱤᱧ ᱪᱟᱞᱟᱣ ᱵᱟᱲᱟ ᱟᱠᱟᱱᱟ ᱟᱹᱰᱤ ᱡᱟᱭᱜᱟ ᱜᱮ᱾
ᱚᱠᱟ ᱠᱚᱨᱮ ᱵᱤᱱ ᱪᱟᱞᱟᱣ ᱵᱟᱲᱟᱣ ᱠᱟᱱᱟ ᱡᱮᱢᱚᱱᱼᱼ
ᱟᱸ ᱢᱩᱨᱥᱤᱫᱟᱵᱟᱫᱽ ᱠᱚ ᱞᱤᱧ ᱪᱟᱞᱟᱣ ᱵᱟᱲᱟ ᱟᱠᱟᱱᱟ ᱚᱱᱮ ᱪᱮᱜ ᱼᱼᱼᱼ ᱦᱟᱡᱟᱫᱽ ᱫᱩᱣᱟᱹᱨᱤ ᱠᱚ ᱦᱳᱭ ᱚᱸᱰᱮ ᱞᱤᱧ ᱪᱟᱞᱟᱣ ᱵᱟᱲᱟ ᱟᱠᱟᱱ ᱜᱮᱭᱟ᱾
ᱳᱻ ᱱᱚᱸᱰᱮᱢ ᱦᱮᱡ ᱞᱮᱱᱟ ᱛᱟᱦᱚᱞᱮ ᱛᱤᱱᱟᱹᱜ ᱫᱤᱱ ᱢᱮ ᱢᱟᱲᱟ ᱞᱟᱦᱟ ᱨᱮ ᱚᱱᱟ ᱫᱚ?
ᱦᱮ ᱱᱮ ᱰᱤᱥᱮᱢᱵᱚᱨ ᱢᱟᱥ ᱥᱮᱜ ᱜᱮ ᱪᱟᱞᱟᱣ ᱦᱩᱭ ᱞᱮᱱᱟ᱾
ᱳ ᱥᱩᱨ ᱫᱤᱱ ᱨᱮᱜᱮ ᱟᱞᱮ ᱫᱚ ᱱᱚᱣᱟ ᱥᱩᱨ ᱨᱮᱜᱮ ᱚᱲᱟᱜ ᱛᱟᱞᱮ ᱢᱩᱨᱥᱤᱫᱟᱵᱟ ᱤᱭᱟᱹ ᱚᱱᱟᱼᱼ ᱮᱸ ᱦᱟᱡᱟᱨᱤ ᱫᱩᱣᱟᱹᱨ ᱠᱷᱚᱱ ᱠᱷᱚᱜ ᱡᱟᱹᱥᱛᱤ ᱫᱚ ᱵᱟᱝ ᱥᱟᱺᱜᱤᱧ ᱛᱟᱞᱮᱭᱟ ᱱᱤᱝᱠᱟᱹ ᱫᱚᱥ ᱠᱤᱞᱳᱢᱤᱴᱟᱨ ᱞᱮᱠᱟ ᱦᱩᱭᱩᱜ-ᱟ ᱢᱟᱱᱮ ᱥᱚᱼᱼ ᱥᱩᱨ ᱧᱚᱜ ᱜᱮ ᱛᱟᱞᱮᱭᱟ᱾ ᱦᱚᱭ᱾
ᱦᱮᱸ ᱛᱚ᱾
ᱦᱩᱸ, ᱱᱚᱜ-ᱚᱭ ᱱᱚᱸᱰᱮ ᱢᱟ ᱫᱚᱢᱮ ᱦᱚᱲ ᱠᱚ ᱦᱤᱡᱩᱜ ᱜᱮᱭᱟ ᱢᱟᱱᱮ ᱥᱚᱵᱽ ᱥᱚᱢᱚᱭ ᱜᱮ ᱴᱩᱨᱤᱥᱴᱼᱼ
ᱚᱸ ᱦᱮᱸ ᱛᱚ᱾
ᱟᱨ ᱚᱠᱟ ᱠᱚᱨᱮ ᱵᱤᱱ ᱪᱟᱞᱟᱣ ᱵᱟᱲᱟᱣ ᱠᱟᱫᱟ ᱫᱟᱬᱟᱱ ᱫᱚ ᱚᱱᱠᱟ?
ᱟᱨ ᱫᱚ ᱩᱱᱟᱹᱜ ᱴᱟᱜ ᱫᱚ ᱵᱟᱞᱤᱧ ᱪᱟᱞᱟᱣ ᱵᱟᱲᱟ ᱟᱠᱟᱱᱟ ᱚᱠᱟ ᱥᱮᱜ ᱦᱚᱸ᱾
ᱳ᱾
ᱟᱵᱤᱱ ᱫᱚ ᱪᱮᱜ ᱛᱮᱵᱤᱱ ᱯᱟᱲᱦᱟᱣ ᱠᱟᱱᱟ?
ᱪᱮᱫ ᱛᱮᱞᱤᱧ ᱯᱟᱲᱦᱟᱣ ᱚᱱᱟ ᱩᱞᱛᱮᱼᱼ
ᱢᱟᱱᱮ ᱚᱠᱟ ᱚᱠᱟ ᱴᱟᱜ ᱮᱱ ᱤᱫᱤ ᱠᱟᱫᱟ ᱠᱚ ᱚᱸ᱾
ᱵᱟᱝᱞᱟ ᱢᱤᱰᱤᱭᱟᱢ ᱛᱮ ᱦᱚᱭ᱾
ᱚᱸ ᱦᱮᱸ ᱛᱚ᱾ ᱡᱚᱛᱚ ᱜᱮ ᱥᱮᱬᱟ ᱦᱚᱸ ᱫᱚᱨᱠᱟᱨ ᱦᱮᱸ ᱵᱟᱝ ᱟᱹᱞᱤᱧ ᱫᱚ ᱱᱚᱶᱟ ᱥᱟᱱᱛᱟᱲᱤᱼᱼ ᱛᱮᱜᱮ ᱫᱚ ᱱᱟ ᱱᱟᱜᱟᱢ ᱤᱫᱤ
ᱳ ᱟᱪᱪᱷᱟ ᱟᱪᱪᱷᱟ ᱟᱪᱪᱷᱟ ᱟᱹᱞᱤᱧ ᱦᱚᱸ ᱵᱟᱰᱟᱭ ᱫᱚ ᱞᱤᱧ ᱵᱟᱰᱟᱭ ᱾ ᱜᱮᱭᱟ ᱚᱱᱟ ᱥᱟᱱᱛᱟᱲ ᱠᱚᱫᱚ ᱩᱸ ᱢᱟᱱᱮ ᱡᱚᱛᱚ ᱠᱤᱪᱷᱩ ᱞᱤᱧ ᱵᱟᱲᱟᱭ ᱜᱮᱭᱟ ᱯᱟᱲᱦᱟᱣ ᱞᱮ ᱫᱟᱲᱮᱭᱟᱜ ᱜᱮᱭᱟ ᱚᱞ ᱦᱚᱸ ᱞᱤᱧ ᱫᱟᱲᱮᱭᱟᱜ ᱜᱮᱭᱟ᱾ ᱟᱜ ᱦᱩᱸ ᱯᱟᱲᱦᱟᱣ ᱫᱚ ᱵᱟᱹᱞᱤᱧ ᱯᱟᱲᱦᱟᱣ ᱠᱟᱱᱟ᱾ ᱥᱮᱬᱟ ᱠᱚᱫᱚ ᱡᱚᱛᱚ ᱥᱮᱬᱟ ᱵᱟᱲᱟ ᱦᱩᱭ ᱠᱟᱱ ᱜᱮᱭᱟ᱾
ᱦᱮᱸ ᱛᱷᱚ᱾
ᱦᱩᱸ
ᱟᱵᱤᱱ ᱢᱟᱱᱮ ᱚᱠᱟ ᱴᱟᱜ ᱚᱱᱟ ᱱᱟ ᱢᱟᱱᱮ ᱚᱠᱟ ᱴᱟᱜ ᱥᱟᱵᱽᱡᱮᱴ ᱤᱫᱤ ᱠᱟᱛᱮᱜ ᱵᱤᱱ ᱯᱟᱲᱦᱟᱣ ᱠᱟᱱᱟ ᱵᱤᱱ ᱫᱚ?
ᱦᱩᱸ ᱟᱞᱤᱧ ᱦᱚᱸ ᱦᱤᱥᱴᱨᱤ ᱤᱫᱤ ᱠᱟᱛᱮᱜ ᱜᱮ᱾
ᱚ, ᱛᱟᱦᱚᱞᱮ ᱢᱟ ᱵᱟᱱᱟ ᱦᱚᱲ ᱜᱮ ᱥᱚᱢᱟᱱ ᱞᱮᱠᱟ ᱜᱮ᱾
ᱦᱚᱭ ᱦᱚᱭ ᱵᱟᱱᱟ ᱦᱚᱲ ᱜᱮ ᱥᱚᱢᱟᱱ ᱟᱫᱚ ᱪᱮᱜ ᱨᱮ ᱚᱞᱚᱜ ᱠᱟᱱᱛᱮ ᱱᱤᱛᱚᱜ ᱫᱚ?
ᱟᱞᱤᱧ ᱫᱚ ᱱᱚᱣᱟ ᱵᱤᱭᱮ ᱞᱤᱧ ᱠᱚᱨᱟᱣ ᱫᱟ᱾
ᱳ ᱟᱪᱪᱷᱟ᱾
ᱚᱱᱟ ᱞᱟᱥᱴ ᱥᱮᱢᱤᱥᱴᱟᱨ ᱪᱟᱞᱟᱜ ᱠᱟᱱᱟ ᱦᱚᱭ᱾
ᱞᱟᱥᱴ ᱤᱭᱟᱨ ᱱᱤᱭᱟᱹ ᱫᱚᱜ᱾
ᱦᱳᱭ ᱦᱳᱭ ᱞᱟᱥ᱾
ᱳ ᱦᱳᱭ ᱦᱳᱭ ᱟᱞᱤᱧᱟᱜ ᱦᱚᱸ ᱚᱱᱠᱟ ᱧᱚᱜ ᱜᱮ ᱛᱟᱦᱚᱞᱮ ᱮᱠᱤᱼᱼ ᱠᱮᱞᱟᱥ ᱢᱮᱴ ᱜᱮ ᱠᱟᱱᱟ ᱵᱚᱱ ᱦᱳᱭᱛᱚ ᱱᱟᱦᱟᱸᱜ, ᱦᱩᱸ ᱦᱩᱸ ᱾
ᱟᱨ ᱞᱟᱹᱭ ᱫᱟᱞᱤᱧ ᱟᱯᱮ ᱥᱮᱜ ᱫᱚ ᱢᱮ ᱤᱭᱟᱹ ᱠᱚ ᱦᱩᱭᱩᱜ ᱜᱮᱭᱟ ᱥᱮ ᱵᱟᱝ ᱢᱟᱱᱮᱼᱼ ᱚᱸᱭ ᱡᱮ ᱚᱸ ᱪᱮᱜ ᱠᱚ ᱞᱟᱹᱭᱟ ᱟᱢᱵᱟᱵᱚᱛᱛᱤ ᱦᱚᱭ ᱟᱢᱵᱟᱵᱚᱛᱤ ᱠᱚ ᱟᱨ ᱚᱱᱟᱼᱼ ᱟᱢᱵᱟᱵᱚᱛᱤ‌ ᱯᱚᱨᱚᱵᱽ ᱠᱚ ᱟᱯᱮ ᱥᱮᱜ ᱫᱚ ᱦᱩᱭᱩᱜ ᱜᱮᱭᱟ ᱥᱮ ᱵᱟᱝ?
ᱩᱸᱜ ᱟᱢᱵᱟᱵᱚᱛᱤ ᱯᱚᱨᱚᱵᱽ ᱫᱚ ᱟᱹᱞᱤᱧ ᱫᱚ ᱠᱷᱟᱹᱞᱤ ᱟᱸᱡᱚᱢ ᱵᱟᱲᱟᱣ ᱠᱟᱫᱟ ᱞᱤᱧ ᱢᱟᱱᱮᱼᱼ ᱟᱞᱮ ᱱᱚᱛᱮ ᱫᱚ ᱦᱩᱭ ᱫᱚ ᱵᱟᱝ ᱦᱩᱭᱩᱜ ᱜᱮᱭᱟ ᱮᱠᱪᱩᱞᱤ ᱟᱯᱮ ᱥᱮᱫ ᱜᱮ ᱦᱩᱭᱩᱜ ᱜᱮᱭᱟ ᱚᱱᱟ ᱠᱩ ᱞᱤᱧ ᱟᱸᱡᱚᱢ ᱵᱟᱲᱟᱣ ᱠᱟᱫᱟ ᱟᱫᱚ ᱱᱟᱦᱟᱸᱜᱼᱼ ᱚᱸ ᱵᱟᱲᱟᱭ ᱞᱤ ᱦᱚᱭ ᱦᱚᱭ ᱟᱫᱚ ᱵᱟᱲᱟᱭ ᱞᱟᱹᱭ ᱪᱮᱜ ᱩᱞ ᱠᱚ ᱠᱟᱷᱱᱴᱟᱲ ᱠᱚ ᱡᱚᱢᱟ ᱥᱮ ᱪᱮᱜ ᱞᱮᱠᱟ᱾ ᱮᱱᱦᱤᱞᱚᱜ ᱫᱟᱜ ᱵᱟᱵᱮᱱ ᱛᱟᱸᱜᱤ ᱞᱮᱫᱟ ᱦᱮᱸ ᱥᱮ
ᱦᱳᱭ ᱦᱳᱭ ᱟᱨ ᱟᱢᱵᱟᱵᱚᱛᱤ ᱦᱤᱞᱚᱜ ᱫᱚ ᱟᱯᱮ ᱥᱮᱫ ᱫᱚ ᱯᱤᱴᱷᱟᱹᱭ ᱜᱮᱭᱟ ᱠᱚ ᱥᱮ ᱵᱟᱝᱟ
ᱯᱤᱴᱷᱟᱹ ᱟᱞᱮ ᱥᱮᱫ ᱢᱟ ᱦᱩᱭᱩᱜ ᱜᱮ ᱵᱟᱝ ᱦᱩᱭᱩᱜᱼᱟ ᱟᱫᱚ ᱪᱤᱠᱟᱹ ᱛᱮᱞᱮᱧ ᱵᱟᱲᱟᱭᱟ ᱟᱹᱞᱤᱧ ᱢᱟ ᱦᱮᱸ ᱦᱩᱭ ᱜᱮ ᱵᱟᱝ ᱦᱩᱭᱩᱜᱼᱟ ᱟᱞᱮ ᱫᱚ ᱵᱟᱠᱚ ᱢᱟᱱᱟᱣ ᱜᱮᱭᱟ ᱟᱞᱮ ᱥᱮᱫ ᱫᱚ
ᱟᱸᱡᱚᱢ ᱵᱟᱲᱟ ᱠᱟᱫᱟᱹᱧ ᱱᱚᱛᱮ ᱠᱚ ᱢᱟᱱᱟᱣ ᱵᱟᱲᱟᱭ ᱜᱮᱭᱟ ᱟᱯᱮ ᱥᱮᱫ ᱜᱮ
ᱦᱮᱸ ᱛᱚ
ᱦᱳᱭ
ᱦᱩᱸ ᱦᱮᱸᱛᱚ ᱜᱳᱴᱟ ᱫᱤᱥᱚᱢ ᱟᱨ ᱵᱟᱝ ᱥᱚᱢᱟᱱᱟ ᱟᱵᱚ ᱫᱚ᱾
ᱦᱳᱭ ᱦᱳᱭ ᱦᱳᱭ ᱜᱳᱴᱟ ᱫᱤᱥᱚᱢ ᱢᱟ ᱵᱟᱝ ᱥᱚᱢᱟᱱᱟ᱾
ᱦᱮᱸ ᱡᱮᱢᱚᱱ ᱟᱫᱷᱮᱠ ᱥᱮᱫ ᱦᱚᱸ ᱧᱮᱞ ᱵᱟᱲᱟ ᱦᱩᱭ ᱟᱠᱟᱱᱟ ᱥᱮ ᱟᱸᱡᱚᱢ ᱵᱟᱲᱟ ᱦᱩᱭ ᱟᱠᱟᱱᱟ᱾ ᱠᱤ ᱡᱮ ᱥᱟᱠᱨᱟᱛ ᱨᱮᱦᱚᱸ ᱩᱱᱠᱩ ᱫᱚᱠᱚ ᱤᱭᱟᱹᱭ ᱜᱮᱭᱟ ᱥᱩᱱᱩᱢ ᱯᱤᱴᱷᱟᱹᱭᱟᱠᱚ ᱠᱤᱱᱛᱩ ᱮᱠᱪᱩᱣᱟᱞᱤ ᱟᱵᱚ ᱢᱟ ᱚᱱᱟ ᱛᱚ ᱟᱨ ᱵᱟᱝ ᱠᱤ ᱡᱮ ᱢᱟᱱᱮ ᱢᱟᱱᱮ ᱟᱥᱚᱞ ᱱᱤᱭᱚᱢ ᱫᱚ ᱦᱩᱭᱩᱜ ᱠᱟᱱᱟ᱾ ᱥᱟᱠᱨᱟᱛ ᱨᱮᱫᱚ ᱠᱚ ᱡᱤᱞ ᱯᱤᱴᱷᱟᱹᱭᱟᱠᱚ ᱥᱮ ᱥᱩᱠᱨᱤ ᱡᱤᱞ ᱯᱤᱴᱷᱟᱹ ᱠᱟᱛᱮᱜ ᱚᱱᱟ ᱜᱮᱠᱚ ᱵᱚᱸᱜᱟ ᱵᱩᱨᱩᱭᱟ ᱦᱮᱸ ᱵᱟᱝ ᱦᱳᱭ
ᱦᱳᱭ ᱤᱧ ᱟᱸᱡᱚᱢ ᱠᱟᱫᱟ ᱟᱯᱮ ᱥᱮᱫ ᱫᱚ ᱟᱨᱦᱚᱸ ᱱᱤᱝᱠᱟᱹ ᱡᱮ ᱥᱟᱠᱨᱟᱛ ᱫᱚ ᱚᱱᱮ ᱡᱟᱱᱩᱣᱟᱨᱤ ᱢᱟᱥ ᱠᱚᱥᱟᱞ ᱦᱩᱭᱩᱜ ᱛᱟᱯᱮᱭᱟ ᱟᱨ ᱥᱚᱦᱨᱟᱭ ᱫᱚ ᱦᱟᱱᱮ ᱤᱭᱟᱹ ᱠᱚᱥᱮᱫ ᱱᱚᱵᱷᱮᱢᱵᱚᱨ ᱢᱟᱥ ᱠᱚᱥᱮᱫ ᱦᱮᱸ ᱦᱳᱭ ᱥᱚᱼ ᱥᱚᱦᱨᱟᱭ ᱫᱚ ᱱᱚᱵᱷᱮᱢᱵᱚᱨ ᱢᱟᱥ ᱠᱚᱛᱮ ᱦᱩᱭᱩᱜ ᱛᱟᱯᱮᱭᱟ᱾ ᱟᱫᱚ ᱟᱞᱮ ᱥᱮᱫ ᱫᱚ ᱚᱱᱠᱟ ᱫᱚ ᱵᱟᱝ ᱥᱟᱠᱨᱟᱛ ᱟᱨ ᱥᱚᱦᱨᱟᱭ ᱫᱚ ᱢᱤᱫ ᱥᱟᱶ ᱛᱮᱜᱮᱞᱮ ᱢᱟᱱᱟᱣᱟ ᱾ ᱡᱟᱱᱩᱣᱟᱨᱤ ᱢᱟᱥ ᱠᱚ ᱥᱮᱫ ᱜᱮᱞᱮ ᱢᱟᱱᱟᱣ ᱜᱮᱭᱟ ᱟᱞᱮ ᱫᱚ᱾
ᱩᱱ ᱥᱚᱢᱚᱭ ᱜᱮ ᱡᱚᱛᱚ ᱨᱚᱠᱚᱢᱟᱜ ᱯᱤᱴᱷᱟᱹᱭ ᱜᱮᱭᱟᱞᱮ ᱥᱩᱱᱩᱢ ᱯᱤᱴᱷᱟᱹ ᱦᱚᱸᱞᱮ ᱯᱤᱴᱷᱟᱹᱭ ᱜᱮᱭᱟ᱾ ᱟᱨ ᱤᱭᱟᱹ ᱡᱤᱞ ᱯᱤᱴᱷᱟᱹ ᱦᱚᱸᱞᱮ ᱯᱤᱴᱷᱟᱹᱭ ᱜᱮᱭᱟ᱾ ᱦᱩᱸ ᱟᱸᱡᱚᱢᱚᱜ ᱠᱟᱱᱟ ᱟᱹᱞᱤᱧᱟᱜ ᱨᱚᱲ? ᱢᱟ ᱦᱮᱞᱳ ᱦᱮᱞᱳ